ᱦᱮᱸ ᱡᱚᱦᱟᱨ ᱜᱮ ᱪᱤᱠᱟᱹ ᱱᱤᱛᱚᱜ ᱫᱚ ᱪᱮᱫ ᱠᱚ ᱪᱤᱠᱟᱹ ᱵᱟᱲᱟ ᱦᱩᱭᱩᱜ ᱠᱟᱱᱟ
ᱜᱚᱝᱠᱮ ᱱᱚᱜ ᱚᱭ ᱠᱤᱫᱩᱵ ᱵᱟᱲᱟ ᱠᱟᱛᱮᱫ ᱟᱫᱚ ᱫᱩᱲᱩᱵ ᱵᱟᱲᱟ ᱦᱩᱭ ᱠᱟᱱᱟ
ᱟᱪᱪᱷᱟ ᱟᱪᱪᱷᱟ ᱟᱪᱪᱷᱟ ᱱᱤᱛᱚᱜ ᱫᱚ ᱵᱷᱟᱜᱤᱜᱮᱛᱚ
ᱦᱮᱸ ᱜᱚᱝᱠᱮ ᱵᱷᱟᱜᱮ ᱵᱟᱲᱟ ᱜᱮ ᱢᱚᱴᱟᱢᱩᱴᱤ ᱱᱟᱜ ᱜᱚᱢᱠᱮ ᱟᱹᱵᱤᱱ ᱚᱠᱟ ᱞᱮᱠᱟ ᱢᱮᱱᱟᱜ ᱵᱤᱱᱟ?
ᱦᱳᱭ ᱱᱤᱛᱚᱜ ᱫᱚ ᱵᱷᱟᱜᱤ ᱜᱮ ᱱᱤᱛᱚᱜ ᱫᱚ ᱴᱷᱤᱠ ᱜᱮ ᱤᱭᱟᱹ ᱤᱭᱟᱹ ᱠᱚᱫᱚ ᱛᱟᱦᱚᱞᱮ ᱠᱷᱟᱱ ᱫᱚ ᱫᱟᱜ ᱠᱚᱭ ᱫᱟᱜ ᱵᱟᱲᱟ ᱠᱮᱫᱼᱟ ᱥᱮ ᱵᱟᱝ
ᱠᱮ ᱫᱟᱜ ᱠᱚᱫᱚ ᱱᱟᱦᱟᱜ ᱚᱱᱠᱟ ᱫᱚ ᱱᱟᱦᱟᱜ ᱟᱣᱨᱤ ᱟᱞᱮᱥᱮᱱ ᱫᱚ ᱱᱟᱦᱟᱜ ᱢᱤᱫ ᱫᱤᱱ ᱫᱚ ᱫᱟᱜ ᱞᱮᱫ ᱛᱟᱦᱮᱱᱟ ᱫᱟᱜ ᱠᱚᱫᱚ ᱦᱟᱸᱜ ᱚᱱᱠᱟ ᱫᱚ ᱱᱟᱜ ᱟᱹᱣᱤᱭᱟᱜ ᱟᱫᱚ ᱫᱟᱜ ᱚᱱᱟ ᱜᱮ ᱫᱟᱜ ᱡᱟᱹᱲᱤ ᱴᱷᱮᱱ ᱜᱮ ᱵᱚᱨᱥᱟ ᱪᱟᱸᱫ ᱵᱚᱸᱜᱟ ᱴᱷᱮᱱ ᱜᱮ ᱵᱚᱨᱥᱟ ᱛᱤᱥᱮ ᱫᱟᱜ ᱡᱟᱹᱲᱤ ᱟᱵᱚᱱ ᱠᱟᱱᱟ ᱟᱫᱚ ᱚᱱᱟᱜ ᱥᱟᱱ ᱜᱮ ᱫᱚ ᱢᱮᱱᱟᱜ ᱞᱮᱭᱟ ᱦᱟᱸᱜ ᱪᱟᱥᱼᱵᱟᱥ ᱠᱚᱫᱚ ᱱᱟᱜ
ᱟᱪᱪᱷᱟ ᱟᱪᱪᱷᱟ ᱛᱟᱦᱚᱞᱮ ᱠᱷᱟᱱ ᱫᱚ ᱛᱚᱞᱟ ᱠᱚ ᱤᱛᱟᱹ ᱠᱚᱫᱚ ᱯᱮ ᱮᱨ ᱠᱮᱜᱼᱟ ᱥᱮ ᱵᱟᱯᱮ ᱮᱨ ᱠᱮᱜᱼᱟ
ᱦᱮ ᱛᱚᱞᱟ ᱠᱚᱫᱚ ᱦᱟᱸᱜ ᱰᱟᱹᱦᱤᱨ ᱦᱩᱲᱩ ᱵᱟᱠᱷᱨᱟ ᱫᱚᱞ ᱦᱟᱸᱜ ᱞᱮ ᱜᱤ ᱠᱟᱜᱼᱟ ᱵᱟᱹᱭᱦᱟᱹᱲ ᱵᱟᱠᱷᱨᱟ ᱫᱚ ᱦᱟᱸᱜ
ᱦᱩᱸ ᱦᱩᱸ
ᱟᱫᱚ ᱚᱱᱟᱜᱮ ᱱᱟᱜ ᱫᱟᱜ ᱠᱚ ᱵᱮᱥᱴᱤᱷ ᱟᱞᱮᱥᱮᱱ ᱢᱟ ᱵᱟᱭ ᱫᱟᱜᱤᱮᱜᱼᱟ ᱟᱫᱚ ᱚᱱᱟᱜᱮ ᱦᱟᱸᱜ ᱥᱟᱨ ᱥᱟᱨᱟᱱ ᱠᱚᱦᱚᱸ ᱵᱟᱝᱞᱮ ᱮᱢ ᱫᱟᱲᱮᱭᱟᱜ ᱠᱟᱱᱟ
ᱦᱮᱸ ᱦᱩᱸ ᱟᱪᱪᱷᱟ ᱪᱪᱷᱟ ᱦᱳᱭ ᱱᱚᱛᱮ ᱦᱚᱸ ᱢᱟᱱᱮ ᱚᱱᱠᱟᱜᱮ ᱫᱟᱜ ᱫᱚ ᱚᱱᱠᱟ ᱠᱟᱹᱴᱤᱡ ᱮ ᱫᱟᱜ ᱵᱟᱲᱟ ᱠᱮᱫᱟ ᱟᱨᱦᱚᱸ ᱢᱟᱡᱮ ᱢᱟᱡᱷᱮ ᱥᱤᱛᱩᱝ ᱫᱟᱭ ᱚᱱᱟᱛᱮ ᱢᱟᱱᱮ ᱴᱷᱤᱠ ᱴᱷᱟᱠ ᱵᱟᱝ ᱜᱟᱱᱚᱜ ᱠᱟᱱᱟ ᱛᱟᱦᱚᱞᱮ ᱠᱷᱟᱱ ᱫᱚ ᱟᱯᱮ ᱫᱚ ᱚᱠᱟᱞᱮᱠᱟ ᱤᱛᱟᱹ ᱛᱚᱞᱟ ᱠᱚᱠᱟ ᱛᱤᱭᱟᱨ ᱟᱠᱟᱜ-ᱟ ᱛᱟᱦᱞᱮ? ᱟᱸᱡᱚᱢ ᱠᱟᱜ ᱟᱹᱧ ᱵᱷᱮᱜᱟᱨ ᱵᱷᱮᱜᱟᱨ ᱡᱟᱭᱜᱟ ᱨᱮ ᱵᱷᱮᱜᱟᱨ ᱵᱷᱮᱜᱟᱨ ᱚᱱᱠᱟ ᱛᱚᱞᱟ ᱠᱚ ᱛᱮᱭᱟᱨᱟᱛᱚ ᱟᱯᱭᱟᱜ ᱢᱟᱱᱮ ᱛᱚᱞᱟ ᱛᱮᱭᱟᱨ ᱦᱚᱨᱟ ᱫᱚ ᱚᱠᱟᱞᱮᱠᱟ ᱛᱟᱦᱞᱮᱱᱟ
ᱜᱚᱝᱠᱮ ᱟᱞᱮ ᱫᱚ ᱴᱚᱞᱟ ᱨᱮᱫᱚ ᱡᱟᱦᱟ ᱜᱟᱦᱤᱨ ᱦᱩᱲᱩ ᱫᱚ ᱱᱟᱜ ᱚᱱᱟ ᱫᱚ ᱫᱷᱩᱲᱤ ᱛᱚᱲᱟ ᱞᱮ ᱜᱤᱫᱤᱭᱟ ᱢᱟᱱᱮ ᱚᱱᱟ ᱫᱚ
ᱵᱟ. ᱫᱽ ᱠᱚ ᱥᱮ ᱢᱟᱱᱮ ᱥᱤ ᱞᱟᱹᱦᱩᱫ ᱠᱟ ᱠᱟᱛᱮᱫ ᱟᱫᱚ ᱦᱟᱸᱜ ᱮᱠᱮᱱ ᱢᱟ ᱵᱟᱝ ᱢᱚᱪᱟ ᱠᱟᱛᱮᱫ ᱜᱮᱟᱸᱮ ᱚᱱᱟ ᱫᱚ ᱚᱱᱟ ᱫᱚᱞᱮ ᱮᱨᱟ
ᱦᱩᱸ ᱦᱩᱸ ᱦᱩᱸ
ᱟᱫᱚ ᱚᱱᱠᱟ ᱫᱚ ᱦᱟᱸᱜ ᱫᱷᱩᱤ ᱛᱚᱞᱟ ᱫᱚ ᱦᱟᱸᱜ ᱜᱤᱰᱤᱭᱟ ᱟᱫᱚ ᱜᱟᱹᱦᱤᱨ ᱛᱚᱞᱟ ᱡᱟᱦᱟ ᱜᱷᱩᱴᱩ ᱛᱚᱲᱟ ᱠᱚᱫᱚ ᱱᱟᱜ ᱡᱟᱦᱟ ᱞᱚᱥᱚᱫ ᱠᱟᱛᱮᱷᱟ ᱨᱮ ᱜᱤᱫᱤᱭᱟ ᱚᱱᱟ ᱠᱚᱫᱚ ᱯᱳᱭᱞᱳ ᱦᱩᱲᱩ ᱠᱚᱫᱚ ᱟᱞᱮ ᱜᱟᱢᱞᱟ ᱨᱮ ᱵᱟᱝᱠᱷᱟᱱ ᱚᱱᱟ ᱰᱷᱤᱠᱪᱤ ᱠᱚᱨᱮᱞᱮ ᱡᱚᱵᱮ ᱫᱚᱦᱚᱭᱟ
ᱦᱮᱸ ᱦᱩᱸ
ᱟᱫᱚ ᱦᱟᱞᱠᱟ ᱚᱱᱮ ᱦᱟᱞᱠᱟ ᱧᱚᱜ ᱯᱩᱱ ᱯᱩᱠᱷ ᱫᱷᱟᱨᱟ ᱧᱚᱜ ᱧᱮᱞ ᱞᱮᱱᱠᱷᱟᱱ ᱜᱮ ᱟᱫᱚ ᱯᱩᱝ ᱧᱚᱜ ᱞᱮᱱᱠᱷᱟᱱ ᱜᱮ ᱟᱫᱚ ᱚᱱᱟ ᱚᱣᱟᱨ ᱠᱟ ᱠᱟᱛᱮᱫ ᱛᱟ ᱨᱮ ᱯᱤᱸᱰᱟᱹ ᱠᱚᱨᱮ ᱵᱟᱝᱠᱷᱟᱱ ᱨᱟᱪᱟ ᱠᱚᱨᱮ ᱛᱟᱥᱮ ᱠᱟ ᱛᱟᱥᱮ ᱦᱩᱭᱩᱜᱼᱟ ᱛᱟᱯᱚᱨᱮ ᱟᱫᱚ ᱚᱱᱟ ᱪᱮᱛᱟᱱ ᱨᱮ ᱞᱩᱵᱩᱜ ᱠᱚ ᱮᱢ ᱵᱟᱲᱟ ᱠᱟᱛᱮᱫ ᱟᱫᱚ ᱵᱚᱥᱛᱟ ᱠᱚ ᱠᱟᱛᱮ ᱫᱟᱯᱟᱞ ᱠᱟᱜᱼᱟ ᱞᱮ ᱚᱱᱠᱟ
ᱚ ᱟᱪᱪᱷᱟ ᱟᱪᱪᱷᱟ᱾
ᱟᱫᱚ ᱚᱱᱟ ᱠᱚᱠᱚ ᱡᱟ ᱵᱟᱲᱟ ᱞᱮᱱᱠᱷᱟᱱ ᱜᱮ ᱟᱫᱚ ᱟᱫᱚ ᱠᱷᱮᱛ ᱨᱮ ᱟᱫᱚᱟᱹ ᱵᱟᱹᱫᱽ ᱨᱮ ᱞᱚᱥᱚᱫ ᱠᱟᱛᱮ ᱟᱫᱚ ᱚᱱᱠᱟ ᱛᱮᱞᱮ ᱜᱤᱰᱤᱭᱟ ᱛᱚᱞᱟ ᱫᱚ᱾
ᱟᱪᱪᱷᱟ ᱟᱪᱪᱷᱟ ᱚᱱᱮ ᱟᱞᱮ ᱦᱚᱸ ᱚᱱᱠᱟ ᱜᱮ ᱴᱩᱠᱩᱡ ᱛᱮᱟᱱᱟᱜ ᱨᱮ ᱵᱟᱝᱠᱷᱟᱱ ᱡᱟᱦᱟᱱᱟᱜ ᱚᱱᱠᱟ ᱫᱟᱜ ᱵᱟᱹᱞᱛᱤ ᱛᱮᱟᱱᱟᱜ ᱨᱮᱞᱮ ᱮ ᱞᱚᱦᱚᱫ ᱫᱚᱦᱚ ᱠᱟᱜᱼᱟ ᱟᱫᱚ ᱡᱚᱠᱷᱚᱱ ᱯᱚᱝ ᱚᱚᱜᱼᱟ ᱯᱚᱝ ᱞᱮᱠᱷᱟᱱ ᱟᱫᱚ ᱚᱱᱟᱜᱮ ᱮ ᱛᱚᱞᱟ ᱠᱷᱮᱛᱨᱮ ᱵᱷᱟᱜᱮ ᱧᱚᱜ ᱛᱚᱞᱟ ᱠᱷᱮᱛ ᱛᱮᱭᱟᱨ ᱠᱟ ᱠᱟᱛᱮᱫ ᱛᱮᱭᱟᱨ ᱠᱟᱛᱮᱫ ᱚᱱᱟ ᱫᱟᱜ ᱛᱚᱵᱟ ᱠᱟᱛᱮᱫ ᱟᱫᱚ ᱚᱱᱟᱮ ᱮᱨᱟᱞᱮ᱾ ᱫᱟᱜ ᱫᱚ ᱚᱱᱠᱟ ᱚᱱᱟ ᱞᱟᱹᱜᱤᱫ ᱠᱚ ᱛᱚᱸᱵᱟᱭᱟᱠᱚ ᱡᱟᱦᱟ ᱛᱮ ᱟᱨ ᱠᱤ ᱚᱱᱟ ᱯᱚᱝ ᱠᱚ ᱵᱟᱝ ᱨᱟᱹᱯᱩᱫᱚᱜ ᱢᱟ᱾ ᱛᱚᱞᱟ ᱠᱚ ᱚᱱᱟ ᱠᱚ ᱚᱱᱟᱠᱚᱣ ᱮᱸ ᱚᱱᱟ ᱦᱩᱲᱩ ᱠᱚ ᱚᱱᱟ ᱠᱚ ᱵᱟᱹᱭᱥᱟᱹᱣ ᱞᱮᱱᱠᱷᱟᱱ ᱜᱮ ᱫᱟᱜ ᱫᱚᱞᱮ ᱩᱰᱩᱝ ᱜᱤᱰᱤ ᱠᱟᱜᱼᱟ᱾ ᱚᱱᱟ ᱠᱚ ᱡᱚᱠᱷᱚᱱ ᱫᱚ ᱫᱟᱨᱮᱜᱼᱟ ᱚᱱᱟ ᱠᱤᱪᱷᱩ ᱫᱤᱱ ᱯᱚᱨᱮ ᱠᱷᱟᱱᱜᱮ ᱚᱱᱟ ᱫᱚ ᱫᱟᱨᱮᱜᱼᱟ ᱡᱚᱠᱷᱚᱱ ᱚᱱᱟ ᱟᱨᱦᱚ ᱠᱚ ᱢᱟᱱᱮ ᱛᱚᱞᱟ ᱠᱚ ᱮᱸ ᱚᱨᱩᱰᱩᱝᱼᱟ ᱚᱨᱩᱰᱩᱝ ᱠᱟᱛᱮᱜ ᱛᱟᱯᱚᱨ ᱟᱫᱚ ᱢᱟᱱᱮ ᱯᱩᱨᱟᱹ ᱠᱷᱮᱛ ᱩᱛᱟᱹᱨ ᱨᱮᱠᱚ ᱨᱚᱦᱚᱭᱟ᱾
ᱛᱟᱦᱞᱮ ᱜᱚᱝᱠᱮ ᱟᱯᱮ ᱥᱮᱱ ᱫᱚ ᱚᱱᱠᱟ ᱢᱟᱱᱮ ᱡᱟᱦᱟᱸ ᱞᱚᱥᱚᱫ ᱛᱚᱨᱟ ᱡᱟᱦᱟᱸ ᱠᱚ ᱜᱤᱰᱤ ᱵᱟᱲᱟᱭᱟ
ᱦᱩᱸ ᱦᱩᱸ᱾
ᱚᱱᱟ ᱠᱚᱫᱚ ᱡᱮᱢᱚᱱ ᱧᱮᱞ ᱵᱟᱲᱟ ᱠᱮᱫ ᱠᱚᱣᱟᱹᱧ ᱚᱱᱠᱟ ᱡᱮᱢᱚᱱ ᱮᱴᱟᱜ ᱫᱤᱥᱚᱢ ᱠᱚᱨᱮ ᱫᱚ ᱡᱟᱦᱟᱸ ᱠᱚᱨᱮ ᱚᱱᱟ ᱱᱟᱢᱟᱞ ᱫᱤᱥᱚᱢ ᱫᱤᱥᱚᱢ ᱠᱚᱨᱮ ᱚᱱᱛᱮ ᱫᱚ ᱫᱟᱜ ᱡᱟᱹᱲᱤ ᱠᱚ ᱡᱟᱛᱮ ᱫᱟᱜ ᱡᱟᱹᱲᱤ ᱠᱚᱛᱮ ᱵᱟᱭ ᱦᱟᱱᱛᱮ ᱱᱟᱛᱮ ᱢᱟ ᱚᱱᱟ ᱠᱷᱟᱹᱛᱤᱨ ᱜᱮ ᱚᱱᱛᱮ ᱢᱟ ᱪᱮᱛᱟ ᱵᱩᱥᱩᱵ ᱠᱚᱛᱮ ᱢᱟᱱᱮ ᱦᱮᱸ ᱠᱚ ᱫᱟᱯᱟᱞ ᱠᱟᱜᱼᱟ ᱠᱚ᱾
ᱦᱳᱭ ᱦᱳᱭ ᱦᱳᱭ ᱦᱳᱭ ᱦᱳᱭ
ᱚᱱᱠᱟ ᱟᱯᱮ ᱥᱮᱱ ᱫᱚ ᱛᱚᱵᱮ ᱚᱱᱠᱟ ᱜᱮᱥᱮ, ᱟᱯᱮ ᱥᱮᱱ ᱫᱚ ᱮᱴᱟᱜ ᱨᱚᱠᱚᱢ?
ᱦᱳᱭ ᱦᱳᱭ ᱟᱫᱚ ᱱᱚᱛᱮ ᱫᱚ ᱟᱞᱮ ᱥᱮᱫ ᱨᱮᱫᱚ ᱚᱱᱠᱟ ᱫᱚ ᱵᱟᱭ ᱟᱹᱛᱩᱭᱟ᱾ ᱟᱫᱚ ᱚᱱᱟᱛᱮ ᱚᱱᱠᱟ ᱫᱚ ᱵᱟᱠᱚ ᱤᱭᱟᱹᱭᱟᱠᱚ ᱵᱟᱠᱚ ᱤᱭᱟᱹᱭ ᱜᱮᱭᱟ᱾ ᱦᱮᱸ ᱵᱟᱠᱚ ᱫᱟᱯᱟᱞ ᱜᱮᱭᱟ? ᱟᱫᱚ ᱦᱳᱭ ᱱᱟᱢᱟᱞ ᱠᱚᱨᱮ ᱦᱚᱸ ᱚᱱᱠᱟ ᱵᱷᱮᱜᱟᱨ ᱵᱷᱮᱜᱟᱨ ᱦᱚᱸ ᱢᱮᱱᱟᱜᱼᱟ᱾ ᱱᱟᱢᱟᱞ ᱨᱮᱫᱚ ᱟᱨᱦᱚᱸ ᱠᱟᱹᱴᱤᱡ ᱩᱥᱩᱞ ᱧᱚᱜ ᱡᱟᱭᱜᱟ ᱨᱮ ᱚᱱᱛᱮ ᱨᱮᱫᱚ ᱠᱚ ᱡᱟᱦᱟᱸ ᱫᱚᱠᱚ ᱤᱭᱟᱹ ᱠᱚ ᱢᱟᱱᱮ ᱛᱚᱞᱟ ᱠᱷᱮᱛᱟ ᱟᱠᱚ ᱡᱟᱦᱟᱸᱛᱮ ᱟᱨᱠᱤ ᱫᱟᱜ ᱠᱚ ᱩᱰᱩᱝ ᱜᱤᱰᱤᱜ ᱢᱟ᱾
ᱟᱪᱪᱷᱟ ᱟᱪᱪᱷᱟ᱾
ᱦᱮᱸ ᱥᱮ ᱵᱟᱝ ᱚᱱᱠᱟᱧ ᱟᱸᱡᱚᱢ ᱠᱟᱜᱼᱟ᱾ ᱦᱳᱭ ᱦᱳ ᱵᱟᱠᱷᱟᱱ ᱫᱚ ᱚᱱᱟ ᱢᱟ ᱜᱚ ᱴᱟ ᱜᱮ ᱥᱚᱢᱟᱱ ᱡᱟᱭᱜᱟ, ᱰᱚᱵᱷᱟᱜ ᱧᱚᱜ ᱡᱟᱭᱜᱟ ᱨᱮ ᱛᱟᱦᱮᱸ ᱞᱮᱠᱷᱟᱱ ᱫᱟᱜ ᱜᱮ ᱛᱚᱸᱵᱟᱜᱼᱟ ᱛᱚᱸᱵᱟ ᱞᱮᱱᱴᱠᱷᱟᱱ ᱟᱫᱚ ᱡᱷᱚᱛᱚ ᱥᱮᱭᱟ ᱜᱤᱰᱤᱭᱟᱭ᱾ ᱚᱱᱮ ᱚᱱᱠᱟᱜ ᱵᱷᱮᱨ ᱜᱟ ᱛᱤᱭᱟᱹ ᱠᱚ᱾ ᱛᱟᱦᱞᱮ ᱟᱨ ᱪᱮᱫ ᱠᱚᱯᱮ ᱪᱟᱥ ᱵᱟᱲᱟᱭ ᱜᱮᱭᱟ ᱛᱟᱦᱞᱮ?
ᱠᱮ ᱪᱟᱥ ᱵᱟᱲᱟ ᱫᱚ ᱱᱦᱟᱸᱜ ᱱᱤᱛᱚᱜ ᱫᱚ ᱱᱦᱟᱸᱜ ᱟᱱᱟᱡ ᱠᱚ ᱫᱚ ᱱᱦᱟᱸᱜ ᱵᱟᱹᱫᱽ ᱠᱚᱨᱮ ᱱᱤᱛᱚᱜ ᱢᱟ ᱪᱟᱥ ᱥᱮᱴᱮᱨ ᱞᱮᱱ ᱛᱟᱵᱚᱱᱟ᱾ ᱟᱫᱚ ᱟᱱᱟᱡᱽ ᱠᱚᱫᱚ ᱱᱟᱦᱜ ᱵᱟᱹᱫᱽ ᱠᱚ ᱨᱮ ᱫᱚ ᱵᱟᱝ ᱪᱟᱥ ᱵᱟᱲᱟ ᱦᱩᱭᱩ ᱠᱟᱱᱟ ᱟᱫᱚ ᱵᱟᱲᱜᱮ ᱠᱚᱨᱮ ᱜᱮ ᱱᱦᱟᱸᱜ ᱟᱨ ᱢᱤᱫ ᱵᱟᱨ ᱚᱲᱟᱜ ᱞᱮᱠᱟᱜᱮ ᱡᱚᱢ ᱵᱟᱲᱟ ᱞᱮᱠᱟᱜᱮ ᱪᱟᱥ ᱵᱟᱲᱟ ᱦᱩᱭ ᱪᱟᱥ ᱵᱟᱥ ᱦᱩᱭ ᱠᱟᱱᱟ ᱟᱠᱷᱨᱤᱧ ᱠᱚᱫᱚ ᱵᱟᱝ ᱜᱮ ᱵᱟᱡᱟᱨ ᱠᱚᱨᱮ ᱦᱚᱸ ᱟᱹᱰᱤ ᱟᱱᱟᱡᱽ ᱠᱚ ᱨᱮᱱᱟᱜ ᱫᱟᱢ ᱵᱟᱹᱲᱛᱤ ᱠᱟᱱᱟ ᱛᱚ ᱚᱱᱟ ᱠᱷᱟᱹᱛᱤᱨ ᱜᱮ ᱟᱫᱚ ᱯᱚᱭᱥᱟ ᱠᱟᱹᱣᱰᱤ ᱠᱚᱦᱚᱸ ᱚᱱᱠᱟ ᱫᱚ ᱟᱵᱚ ᱢᱟ ᱚᱵᱷᱟᱵᱽ ᱜᱮᱭᱟ ᱵᱚᱱ᱾
ᱦᱩᱸ ᱦᱩᱸ
ᱟᱫᱚ ᱚᱱᱟ ᱚᱲᱟᱜ ᱠᱚᱨᱮ ᱨᱮ ᱚᱲᱟᱜ ᱠᱚᱨᱮ ᱡᱚᱢ ᱵᱟᱠᱷᱨᱟ ᱜᱮ ᱚᱲᱟᱜ ᱠᱚᱨᱮ ᱚᱲᱟᱜ ᱵᱟᱲᱜᱮ ᱠᱚᱨᱮ ᱪᱟᱥ ᱵᱟᱥ ᱦᱩᱭ ᱟᱠᱟᱱᱟ᱾ ᱠᱚᱱᱰᱷᱟ ᱠᱚ, ᱛᱟ ᱯᱚᱨᱮ ᱯᱩᱨᱟᱹᱭ ᱠᱚ ᱛᱮ ᱠᱟᱹᱶᱨᱟᱹ ᱟᱲᱟᱜ ᱠᱩᱸᱫᱽᱨᱤ ᱠᱚ ᱜᱚ ᱵᱮᱸᱜᱟᱲ ᱠᱚ ᱱᱚᱣᱟ ᱠᱚ᱾
ᱟᱪᱪᱷᱟ ᱟᱪᱪᱷᱟ ᱟᱪᱪᱷᱟ ᱦᱳᱭ ᱟᱞᱮ ᱠᱚ ᱦᱚᱸ ᱢᱟᱱᱮ ᱚᱱᱠᱟ ᱜᱮᱞᱮ ᱡᱟᱥᱟ ᱢᱟᱱᱮ ᱱᱤᱛᱚᱜ ᱡᱟᱦᱟᱸ ᱤᱭᱟᱹ ᱠᱚᱫᱚ ᱛᱤᱞᱢᱤᱧ ᱠᱚ ᱨᱟᱠᱟᱵ ᱦᱩᱭ ᱠᱚᱜ ᱠᱟᱱᱟ ᱱᱤᱛᱚᱜ ᱫᱚ ᱨᱟᱠᱟᱵ ᱠᱟᱫᱟ ᱠᱚ᱾ ᱨᱟᱠᱟᱵ ᱠᱟᱛᱮᱫ ᱜᱮ ᱱᱤᱛᱚᱜ ᱫᱚ ᱚᱱᱟ ᱛᱚᱞᱟ ᱠᱚᱠᱚ ᱛᱮᱭᱟᱨ ᱵᱟᱲᱟᱭ ᱫᱟᱠᱚ᱾ ᱟᱨ ᱛᱤᱞᱢᱤᱧ ᱠᱚ ᱟᱨᱦᱚᱸ ᱞᱟᱦᱟ ᱛᱮᱫᱚ ᱟᱭᱢᱟ ᱨᱟᱦᱮᱲ ᱠᱚ, ᱡᱚᱱᱰᱨᱟ, ᱵᱟᱡᱽᱨᱟ ᱮᱸ ᱜᱩᱦᱩᱢ ᱠᱚ ᱮᱢᱟᱱ ᱠᱚᱠᱚ ᱨᱚᱦᱚᱭ ᱵᱟᱲᱟ ᱠᱮᱭᱟ, ᱟᱫᱚ ᱱᱮᱛᱟᱨ ᱫᱚ ᱡᱚᱸᱰᱨᱟ ᱵᱟᱡᱽᱨᱟ ᱚᱱᱟ ᱠᱚᱫᱚ ᱩᱱᱟᱹᱜ ᱫᱚ ᱵᱟᱠᱚ ᱨᱚᱦᱚᱭ ᱵᱟᱲᱟᱭ ᱜᱮᱭᱟ
ᱦᱮᱸ ᱚᱱᱠᱟ ᱛᱮ ᱟᱯᱮ ᱥᱮᱱ ᱫᱚ ᱟᱞᱩ ᱠᱚᱫᱚ ᱚᱠᱟ ᱞᱮᱠᱟ ᱢᱟᱱᱮ ᱚᱠᱟ ᱞᱮᱠᱟ ᱠᱚ ᱪᱟᱥᱟ ᱟᱞᱩ?
ᱦᱮᱸ ᱟᱹᱞᱩ ᱦᱚᱸᱠᱚ ᱪᱟᱥ ᱵᱟᱲᱟᱭ ᱜᱮᱭᱟ ᱠᱚ᱾ ᱟᱞᱩ ᱫᱚ ᱟᱞᱮ ᱚᱠᱟ ᱞᱮᱠᱟ ᱞᱮ ᱪᱟᱥᱟ ᱟᱞᱩ ᱫᱚ ᱯᱳᱭᱞᱳ, ᱠᱷᱮᱛ ᱠᱚ ᱛᱮᱭᱟᱨᱟᱚ ᱵᱷᱟᱜᱤ ᱧᱚᱜ ᱠᱷᱮᱛ ᱠᱚ ᱛᱮᱭᱟᱨᱟ ᱠᱚ ᱵᱷᱟᱹᱜᱤ ᱧᱚᱜ ᱠᱷᱮᱛ ᱠᱚ ᱛᱮᱭᱟᱨᱟ ᱠᱮᱫᱟ ᱠᱚ ᱠᱷᱮᱛ ᱛᱮᱭᱟᱨ ᱠᱟᱛᱮᱫ᱾ ᱛᱟᱨᱯᱚᱨ ᱚᱱᱟ ᱚᱱᱟ ᱫᱚᱠᱚ ᱢᱟᱱᱮ ᱯᱟᱹᱥ ᱥᱤᱱᱤ ᱞᱮᱠᱟᱱᱟᱜ ᱚᱱᱠᱟᱱᱟᱜ ᱡᱟᱦᱟᱸ ᱚᱨᱟᱜ ᱢᱮᱱᱟᱜᱼᱟ ᱚᱱᱟ ᱟᱹᱰᱤ ᱚᱱᱟ ᱫᱚ ᱯᱟᱛᱞᱟ ᱧᱚᱜ ᱮ ᱰᱚᱵᱷᱟᱜ ᱤᱫᱤᱭᱟ᱾ ᱚᱱᱟᱭ ᱮ ᱰᱚᱵᱷᱟᱜ ᱤᱫᱤᱭᱟ ᱚᱱᱟ ᱫᱚᱠᱚ ᱚᱨ ᱠᱮᱜᱼᱟ ᱠᱚ, ᱞᱟᱹᱭᱤᱱ ᱛᱮᱠᱚ ᱮᱨ ᱚᱨ ᱠᱮᱫᱼᱟ ᱠᱚ ᱟᱫᱚ ᱚᱱᱟᱨᱮ ᱟᱫᱚ ᱤᱛᱟᱹ ᱡᱟᱦᱟᱸ ᱠᱚᱫᱚ ᱜᱮᱫ ᱫᱚᱦᱚ ᱠᱟᱜ ᱢᱟᱱᱮ ᱚᱱᱟ ᱟᱹᱞᱩ ᱨᱮᱭᱟᱜ ᱚᱱᱟᱫᱚ ᱪᱮᱠᱟ ᱤᱛᱟᱹ ᱠᱚ ᱜᱮᱫ ᱟᱠᱚ ᱢᱟᱱᱮ ᱢᱤᱫ ᱴᱟᱝ ᱠᱟᱛᱮᱫ ᱚᱱᱟ ᱢᱮᱫ ᱞᱮᱠᱟᱱᱟᱜ ᱡᱟᱦᱟᱸ ᱢᱤᱫ ᱴᱟᱝ ᱯᱚᱝ ᱡᱟᱭᱜᱟ ᱚᱱᱟ ᱛᱮᱫ ᱛᱟᱦᱮᱸᱱ ᱢᱟ᱾ ᱟᱫᱚ ᱚᱱᱟ ᱠᱷᱚᱱ ᱜᱮ ᱯᱚᱝ ᱩᱰᱩᱝᱚᱜᱼᱟ, ᱟᱫᱚ ᱚᱱᱟ ᱜᱮᱫ ᱤᱛᱟᱹ ᱜᱮ ᱮᱸ ᱫᱚᱦᱚ ᱡᱟᱣᱨᱟᱭᱟᱠᱚ ᱫᱚᱦᱚ ᱡᱟᱣᱨᱟᱭᱟᱠᱚ ᱛᱟᱨᱯᱚᱨ ᱚᱱᱟ ᱠᱚ ᱯᱚᱴᱚᱢ ᱟᱠᱚ ᱯᱚᱴᱚᱢ ᱠᱟᱛᱮᱫ ᱟᱫᱚ ᱠᱚ ᱤᱭᱟᱹ ᱠᱚ ᱢᱟᱱᱮ ᱮᱸ ᱚᱠᱟ ᱡᱟᱭᱜᱟ ᱨᱮᱠᱚ ᱫᱟᱜ ᱠᱚ ᱟᱨᱮᱡᱟᱜᱼᱟ ᱟᱨ ᱵᱟᱠᱷᱟᱱ ᱫᱚ ᱱᱟᱞᱟ ᱩᱛᱟᱹᱨ-ᱟᱠᱚ᱾
ᱛᱟᱦᱚᱞᱮ ᱜᱚᱝᱠᱮ ᱟᱯᱮ ᱫᱚ ᱛᱚᱵᱮ ᱱᱟᱢᱟᱞ ᱫᱤᱥᱚᱢ ᱯᱮ ᱯᱟᱲᱟᱜ ᱠᱟᱱᱟ ᱥᱮ ᱚᱱᱠᱟ ᱵᱤᱨ ᱫᱤᱥᱚᱢ?
ᱟᱞᱮ ᱫᱚ ᱟᱫᱚ ᱱᱟᱢᱟᱞ ᱫᱚ ᱵᱟᱞᱮ ᱯᱟᱲᱟᱜᱼᱟ ᱮᱸ ᱢᱟᱱᱮ ᱵᱤᱨ ᱫᱤᱥᱚᱢ ᱜᱮ᱾ ᱮᱸ ᱟᱫᱚ ᱚᱲᱟᱜ ᱥᱩᱨ ᱠᱚᱨᱮ ᱫᱚ ᱫᱤᱨ ᱵᱟᱹᱱᱩᱜ ᱨᱮᱦᱚᱸ ᱟᱫᱚ ᱚᱱᱟ ᱢᱟᱱᱮ ᱟᱛᱩ ᱯᱟᱥᱮᱨᱮᱭᱟᱜ ᱛᱩ ᱠᱚᱨᱮ ᱫᱚ ᱚᱱᱟ ᱠᱚᱫᱚ ᱢᱮᱱᱟᱜᱼᱟ ᱵᱤᱨ ᱠᱚ ᱮᱦᱚᱵ ᱟᱠᱟᱱᱟ ᱜᱚᱴᱟ ᱜᱮ ᱵᱤᱨ ᱫᱚ ᱧᱟᱢᱚᱜ ᱜᱮᱭᱟ᱾
ᱟᱪᱪᱷᱟ ᱟᱪᱪᱷᱟ᱾ ᱜᱚᱢᱠᱮ ᱦᱟᱹᱭ ᱟᱞᱮᱥ ᱟᱞᱮᱥᱮᱫ ᱦᱸ ᱟᱞᱮᱢᱟ ᱵᱤᱨ ᱫᱤᱥᱚᱢ᱾ ᱫᱤᱥᱚᱢ ᱦᱚᱲ ᱟᱞᱮ ᱢᱟ ᱟᱨᱚ ᱱᱚᱝᱠᱟ ᱫᱤᱱ ᱜᱮᱢᱟ ᱪᱟᱥ ᱥᱤᱡᱤᱱ ᱦᱚᱸ ᱥᱮᱴᱮᱨᱮᱱᱟ᱾ ᱟᱫᱚ ᱟᱞᱮ ᱥᱮᱱ ᱫᱚ ᱯᱨᱚᱛᱤ ᱵᱚᱪᱷᱚᱨ ᱜᱮ ᱦᱟᱹᱛᱤ ᱫᱚᱠᱚ ᱦᱮᱡ ᱦᱤᱨᱤ ᱞᱮᱜᱮᱭᱟ᱾
ᱟᱪᱪᱷᱟ ᱟᱪᱪᱷᱟ
ᱛᱚᱭ ᱵᱟᱹᱫᱽ ᱨᱮ ᱡᱟᱦᱟᱸᱭ ᱪᱟᱥ ᱟᱵᱟᱫ ᱯᱷᱚᱥᱚᱞ ᱛᱚ ᱢᱮᱱᱟᱜ ᱠᱟᱫᱟ ᱚᱱᱟ ᱦᱚᱸ ᱟᱹᱰᱤ ᱠᱚ ᱱᱚᱥᱴᱚᱭᱟ ᱟᱫᱚ ᱱᱚᱜᱼᱚᱭ ᱡᱮᱢᱚᱱ ᱦᱟᱹᱛᱤ ᱢᱮᱱᱟᱜ ᱠᱚᱣᱟ ᱛᱟᱯᱚᱨᱮ ᱵᱤᱨ ᱥᱩᱠᱨᱤ ᱠᱚᱦᱚᱸ ᱵᱤᱥᱤᱨ ᱵᱷᱟᱜᱽ ᱠᱚ ᱱᱮᱛᱟᱨ ᱫᱚ ᱵᱟᱹᱲᱛᱤ ᱠᱟᱱᱟ᱾ ᱛᱚ ᱟᱞᱮ ᱥᱮᱱ ᱦᱟᱸᱜ ᱛᱚ ᱵᱟ ᱟᱨ ᱩᱱᱠᱩ ᱠᱚ ᱫᱟᱨᱟᱭ ᱛᱮ ᱟᱫᱚ ᱯᱷᱚᱥᱚᱞ ᱠᱟᱹᱨᱤ ᱵᱮᱲᱮ ᱵᱟᱹᱲᱛᱤ ᱠᱚ ᱱᱚᱥᱴᱚᱭᱟ ᱟᱫᱚ ᱥᱚᱨᱠᱟᱨ ᱠᱚᱴᱷᱮᱱ ᱠᱚ ᱢᱟᱱᱮ ᱯᱷᱚᱨᱮᱥᱴᱟᱨ ᱠᱚ ᱡᱟᱦᱟᱸᱭ ᱢᱮᱱᱟᱜ ᱠᱚᱣᱟ ᱩᱱᱠᱩ ᱠᱩᱴᱷᱮᱱ ᱞᱟᱹᱭ ᱵᱟᱲᱟ ᱦᱩᱭ ᱟᱠᱟᱱᱟ ᱟᱫᱚ ᱱᱚᱝᱠᱟ ᱵᱤᱜᱷᱟᱹᱨᱮ ᱢᱚᱴᱮ ᱫᱩ ᱦᱟᱡᱟᱨ ᱴᱟᱠᱟ ᱜᱟᱱ ᱜᱮᱠᱚ ᱮᱢ ᱞᱮᱭᱟ ᱟᱫᱚ ᱟᱫᱚ ᱱᱚᱝᱠᱟ ᱛᱮᱫᱚ ᱡᱩᱫᱤ ᱱᱚᱝᱠᱟ ᱜᱮ ᱡᱩᱫᱤ ᱫᱩ ᱦᱟᱡᱟᱨ ᱴᱟᱠᱟ ᱵᱤᱜᱷᱟᱹᱨᱮ ᱮᱢᱟᱢ ᱢᱮ ᱛᱟᱦᱮᱱᱟ ᱚᱱᱟ ᱫᱚ ᱥᱟᱨ ᱮᱢ ᱠᱤᱨᱤᱧ ᱵᱟᱠᱷᱨᱟ ᱯᱚᱭᱥᱟ ᱦᱚᱸᱛᱚ ᱵᱟᱝ ᱦᱩᱭᱩᱜ ᱠᱟᱱᱟ ᱥᱮ,
ᱦᱳᱭ ᱦᱳᱭ ᱦᱳᱭ ᱦᱳᱭ ᱢᱟᱱᱮ ᱚᱱᱠᱟ ᱜᱮ᱾ ᱦᱮᱸ ᱟᱨ ᱢᱟᱱᱮ ᱦᱟᱹᱛᱤ ᱠᱚᱦᱚ ᱡᱟᱦᱟᱸᱭ ᱠᱚ ᱢᱟᱱᱮ ᱩᱱᱠᱩ ᱠᱚᱦᱚᱸ ᱢᱟᱱᱮ ᱵᱤᱨ ᱠᱚᱦᱚᱸ ᱵᱚᱱ ᱢᱟᱜ ᱥᱟᱯᱷᱟᱭᱮᱫ ᱢᱟ ᱟᱫᱚ ᱩᱱᱠᱩ ᱦᱚᱸ ᱢᱟᱱᱮ ᱦᱮᱸ ᱟᱫᱚ ᱢᱟᱱᱮ ᱠᱷᱮᱛ ᱜᱤ ᱠᱚ ᱯᱟᱸᱡᱟᱭᱟᱚ ᱪᱟᱥ ᱡᱤᱱᱤᱥ ᱜᱮᱠᱚ ᱯᱟᱸᱡᱟᱭᱟ ᱠᱚ
ᱦᱮᱸ ᱦᱮᱸ
ᱡᱟᱦᱟᱸ ᱞᱟᱦᱟᱛᱮ ᱡᱟᱦᱟᱸ ᱞᱮᱠᱟ ᱵᱤᱨ ᱛᱟᱦᱮᱸ ᱠᱟᱱᱟ ᱚᱱᱟ ᱚᱱᱠᱟ ᱢᱟ ᱵᱤᱨ ᱢᱟ ᱵᱟᱹᱱᱩᱜᱼᱟ ᱚᱱᱟ ᱠᱚ ᱵᱟᱵᱚᱱ ᱵᱟᱡᱟᱨ ᱟᱠᱟᱟᱜᱼᱟ ᱦᱮᱸ ᱥᱮ ᱵᱟᱝ
ᱦᱮᱸ ᱦᱮᱸ
ᱛᱟᱦᱚᱞᱮ ᱚᱠᱟᱞ ᱞᱮᱠᱟᱱᱟᱜ ᱦᱩᱲᱩ ᱠᱚᱯᱮ ᱪᱟᱥ ᱵᱟᱲᱟᱭᱟ ᱚᱱᱟ ᱟᱨᱟᱜ ᱪᱟᱣᱞᱮ ᱠᱚ ᱦᱮᱸᱫᱮ ᱪᱟᱣᱞ ᱠᱚ ᱚᱱᱠᱟᱱᱟᱜ ᱚᱱᱟ ᱦᱩᱲᱩ ᱠᱚ? ᱯᱮ ᱪᱟᱥ ᱵᱟᱲᱟᱭᱟ ᱥᱮ ᱵᱟᱝ?
ᱦᱮᱸ ᱚᱝᱠᱟ ᱟᱨᱟᱜ ᱟᱨᱟᱜ ᱪᱟᱣᱞᱮ ᱦᱩᱲᱩ ᱠᱚᱫᱚᱞᱮ ᱪᱟᱥ ᱵᱟᱲᱟᱭ ᱜᱮᱭᱟ ᱚᱱᱠᱟ ᱵᱟᱹᱨᱩ ᱨᱟᱞᱟᱜ ᱠᱚ ᱢᱮᱱᱟᱜ ᱛᱟᱯᱚᱨᱮ ᱫᱷᱚᱱ ᱨᱟᱡᱽ ᱠᱚ ᱚᱱᱟ ᱫᱚ ᱜᱟᱹᱦᱤᱨ ᱜᱟᱹᱦᱤᱨ ᱵᱷᱩᱛ ᱜᱟᱹᱦᱤᱨ ᱵᱷᱩᱛ ᱫᱷᱮᱨ ᱜᱮᱞᱮ ᱪᱟᱥ ᱵᱟᱲᱟᱭᱟ ᱟᱨ ᱡᱟᱦᱟᱸ ᱫᱚ ᱮᱱᱟᱹᱠᱷᱟᱱ ᱫᱚ ᱫᱟᱨᱮ ᱠᱚ ᱠᱟᱹᱴᱤᱡ ᱛᱟᱦᱮᱱᱟ ᱟᱨ ᱜᱟᱭ ᱵᱟᱹᱫᱽ ᱨᱮᱫᱚ ᱫᱟᱜ ᱠᱚ ᱛᱚᱸᱵᱟᱣ ᱛᱟᱦᱮᱱᱟ ᱛᱚ ᱟᱫᱚ ᱚᱱᱮ ᱵᱟᱝ ᱮᱱᱮᱠᱷᱟᱱ ᱫᱚ ᱵᱟᱭ ᱵᱷᱤᱸᱫᱟᱹᱲ ᱫᱟᱲᱮᱭᱟᱜᱼᱟ
ᱦᱮᱸ ᱦᱩᱸ ᱟᱪᱷᱟ ᱟᱪᱷᱟ
ᱟᱯᱮ ᱥᱮᱱ ᱫᱚ ᱚᱠᱟᱞ ᱞᱮᱠᱟ?
ᱟᱞᱮ ᱥᱮᱫ ᱫᱚ ᱢᱟᱱᱮ ᱱᱚᱨᱢᱮᱞ ᱚᱱᱠᱟ ᱥᱚᱨᱱᱚ ᱠᱚ ᱮᱢᱟᱱ ᱠᱚ ᱚᱱᱟ ᱠᱚᱜᱮ ᱠᱚ ᱪᱟᱥ ᱵᱟᱲᱟᱭᱟ ᱟᱨ ᱟᱲᱟᱜ ᱪᱟᱣᱞᱮ ᱫᱚ ᱚᱱᱟ ᱢᱤᱫ ᱵᱟᱨ ᱫᱷᱟᱣ ᱜᱟᱱ ᱪᱟᱥ ᱵᱟᱲᱟ ᱦᱩᱭ ᱟᱠᱟᱱᱟ᱾ ᱮ ᱚᱱᱟ ᱫᱚ ᱢᱟᱱᱮ ᱞᱟᱦᱟ ᱛᱮᱱᱟᱜ ᱦᱩᱲᱩ ᱛᱚ ᱢᱟᱱᱮ ᱥᱤᱵᱤᱞ ᱦᱚᱸ ᱥᱤᱵᱤᱞ ᱵᱩᱡᱷᱟᱹᱜᱼᱟ ᱟᱨ ᱫᱟᱲᱮ ᱦᱚᱸ ᱵᱩᱡᱷᱟᱹᱜ ᱜᱮ ᱟᱹᱰᱤ ᱪᱚᱨᱚᱠ ᱜᱮ ᱟᱨ ᱮ ᱟᱫᱚ ᱱᱚᱶᱟ ᱫᱚ ᱱᱮᱛᱟᱨ ᱫᱚ ᱵᱟᱝ ᱪᱟᱥᱚᱜ ᱠᱟᱱᱟ ᱠᱟᱨᱚᱱ ᱛᱚ ᱢᱟᱱᱮ ᱩᱱᱟᱹᱜ ᱯᱷᱚᱞᱚᱱ ᱦᱚᱸ ᱢᱟᱱᱮ ᱵᱟᱝ ᱵᱟᱭ ᱯᱷᱚᱞᱚᱱᱟ ᱚᱱᱟᱛᱮ ᱢᱟᱱᱮ ᱚᱱᱠᱟ ᱪᱟᱥ ᱵᱟᱲᱟ ᱦᱚᱸ ᱚᱱᱠᱟ ᱰᱷᱮᱨ ᱧᱚᱜ ᱠᱟᱛᱮᱫ ᱫᱚ ᱵᱟᱠᱚ ᱪᱟᱥ ᱟᱫᱚ ᱱᱚᱶᱟ ᱦᱚᱸ ᱢᱤᱫ ᱠᱚᱢ ᱵᱚᱱ ᱤᱭᱟᱹ ᱫᱟᱲᱮᱭᱟᱜᱼᱟ ᱪᱟᱥ ᱠᱟᱛᱮ ᱵᱚᱱ ᱞᱟᱵᱷ ᱫᱟᱲᱮᱭᱟᱜᱼᱟ ᱟᱫᱚ ᱱᱚᱶᱟ ᱨᱮᱭᱟᱜ ᱡᱩᱫᱤ ᱜᱩᱱ ᱠᱚᱵᱚᱱ ᱟᱵᱚ ᱵᱚᱱ ᱵᱟᱡᱟᱨ ᱨᱮᱵᱚᱱ ᱫᱮᱠᱷᱟᱣ ᱫᱟᱲᱮᱭᱟᱜᱼᱟ ᱦᱚᱲ ᱢᱟᱨᱵᱚᱱ ᱩᱫᱩᱜ ᱫᱟᱲᱮᱭᱟᱜᱼᱟ ᱛᱟᱠᱟᱱᱟ ᱵᱚ ᱯᱷᱚᱞᱚᱱ ᱠᱚᱢ ᱦᱩᱭᱩᱜ ᱨᱮᱦᱚᱸ ᱠᱤᱱ ᱛᱳ ᱰᱷᱮᱨ ᱫᱟᱢ ᱛᱮᱵᱚᱱ ᱟᱹᱠᱷᱨᱤᱧ ᱟᱲᱮᱭᱟᱢ ᱚᱱᱟ ᱠᱚ ᱾
ᱦᱮᱸ ᱜᱚᱢᱠᱮ ᱱᱟᱜᱼᱚᱭ ᱜᱚᱝᱠᱮ ᱱᱚᱦᱚᱸᱭ ᱫᱟᱢ ᱠᱟᱛᱷᱟ ᱵᱤᱱ ᱞᱟᱹᱭ ᱠᱮᱫᱟ ᱯᱷᱚᱞᱚᱱ ᱠᱚ ᱨᱮᱭᱟᱜ ᱫᱟᱢ ᱱᱚᱜᱼᱚᱭ ᱡᱮᱢᱚᱱ ᱟᱵᱚ ᱡᱮᱢᱚᱱ ᱾ ᱟᱹᱛᱩ ᱫᱤᱥᱚᱢ ᱠᱚᱨᱮ ᱠᱚ ᱱᱚᱜᱼᱚ ᱱᱚᱝᱠᱟ ᱢᱳᱴᱟ ᱪᱟᱣᱞᱮ ᱦᱟᱢᱟᱞ ᱪᱟᱣᱞᱮ ᱜᱮᱯ ᱵᱚᱱ ᱟᱹᱠᱷᱨᱤᱧᱮᱜᱟ ᱾ ᱟᱫᱚ ᱱᱚᱶᱟ ᱠᱚᱜᱮ ᱛᱚ ᱟᱵᱚ ᱠᱟᱨᱚᱱ ᱱᱮᱠᱟᱨᱟᱱ ᱱᱤᱛᱳᱜ ᱢᱟ ᱥᱟᱨᱟᱢ ᱫᱟᱢ ᱢᱟ ᱡᱷᱚᱛᱚ ᱵᱟᱹᱲᱛᱤᱮᱱᱟ ᱱᱚᱛᱮ ᱦᱩᱲᱩ ᱠᱚᱨᱮᱱᱟᱜ ᱢᱟ ᱵᱟᱝ ᱵᱟᱹᱲᱛᱤ ᱭᱟᱵᱚᱱ
ᱦᱩᱸ ᱦᱩᱸ
ᱟᱫᱚ ᱱᱚᱜ ᱚᱭ ᱡᱮᱢᱚᱱ ᱟᱵᱚ ᱟᱠᱷᱨᱤᱧ ᱟᱵᱚᱱ ᱚᱱᱟᱜᱮ ᱟᱵᱟᱨ ᱩᱱᱠᱩ ᱤᱫᱤ ᱠᱟᱛᱮᱜ ᱟᱨ ᱢᱮᱥᱤᱱ ᱛᱟᱞᱟᱛᱮ ᱚᱱᱟᱜᱮ ᱟᱵᱟᱨ ᱯᱷᱨᱮᱥ ᱠᱟᱛᱮᱫ ᱠᱚ ᱟᱹᱜᱩᱭ ᱛᱮ ᱚᱱᱟᱜᱮ ᱟᱨᱚ ᱟᱠᱚ ᱩᱱᱠᱩ ᱫᱟᱢ ᱠᱟᱛᱮ ᱠᱚ ᱟᱠᱷᱨᱤᱧᱟ ᱾ ᱛᱟᱞᱦᱮ ᱟᱵᱚᱜᱮ ᱡᱩᱫᱤ ᱟᱵᱚᱜᱮ ᱡᱩᱫᱤ ᱚᱝᱠᱟ ᱡᱩᱫᱤ ᱪᱮᱭ ᱵᱚᱱ ᱠᱚᱨᱟᱣ ᱠᱮᱭᱟ ᱾ ᱠᱚᱨᱟᱣ ᱠᱮᱭᱟ ᱢᱮᱥᱤᱱ ᱠᱚ ᱫᱟᱨᱟᱭ ᱛᱮᱜᱮ ᱢᱤᱫᱴᱮᱱ ᱪᱟᱣᱞᱮ ᱠᱚ ᱦᱚᱭᱛᱳ ᱯᱨᱮᱥ ᱠᱟᱛᱮᱫ ᱵᱚᱱ ᱟᱹᱠᱷᱨᱤᱧ ᱠᱮᱭᱟ ᱛᱟᱱᱮ ᱟᱵᱚ ᱟᱵᱚ ᱥᱟᱱᱛᱟᱲ ᱥᱚᱢᱟᱡᱽ ᱠᱤᱪᱷᱩ ᱠᱤᱪᱷᱩᱛᱟ ᱞᱟᱜ ᱤᱫᱤ
ᱟᱵᱚᱣᱟᱜ ᱨᱮᱜᱮᱡ ᱯᱚᱭᱥᱟ ᱨᱳᱡᱽᱜᱟᱨ ᱠᱚᱵᱚᱱ ᱤᱭᱟᱹ ᱠᱚᱣᱟᱜ ᱵᱚᱱ ᱡᱟᱹᱥᱛᱤ ᱠᱚᱜ ᱟ ᱵᱚᱱ ᱾ ᱢᱟᱱᱮ ᱚᱱᱠᱟᱱᱟᱜ ᱡᱤᱱᱤᱥ ᱠᱚ ᱮᱢᱟᱱ ᱜᱮ ᱢᱮᱱᱟᱜᱼᱟ ᱡᱟᱦᱟᱸ ᱫᱚ ᱾ ᱚᱵᱚ ᱵᱚᱱ ᱢᱟᱱᱮ ᱟᱵᱚ ᱵᱚᱱ ᱵᱟᱰᱟᱭᱟᱵᱚᱱ ᱾ ᱟᱨ ᱱᱤᱛᱚᱜ ᱫᱚ ᱚᱱᱟ ᱠᱚ ᱟᱹᱰᱤᱜᱮ ᱜᱩᱱᱟᱹᱱ ᱢᱮᱱᱛᱮ ᱞᱮᱠᱷᱟᱜ ᱠᱟᱱᱟ ᱡᱮᱢᱚᱱ ᱥᱟᱠᱟᱢ ᱨᱮᱭᱟᱜ ᱡᱤᱱᱤᱥ ᱠᱚ ᱟᱨ ᱯᱟᱞᱟᱥᱴᱤᱠ ᱨᱮᱭᱟᱜ ᱡᱤᱱᱤᱥ ᱢᱟ ᱟᱹᱰᱤ ᱜᱮ ᱵᱟᱹᱲᱤᱡ ᱜᱮᱭᱟ ᱦᱚᱲᱢᱚᱨᱮ ᱵᱟᱹᱲᱤᱡ ᱯᱨᱚᱵᱷᱟᱵ ᱮ ᱜᱤᱫᱮᱭᱟ ᱾ ᱟᱨ ᱱᱤᱛᱚᱜ ᱫᱚᱠᱚ ᱮ ᱢᱟᱱᱮ ᱫᱤᱥᱚᱢ ᱦᱚᱲ ᱠᱚ ᱵᱩᱡᱽ ᱫᱟᱠᱚ ᱡᱮ ᱥᱟᱠᱟᱢ ᱨᱮᱭᱟᱜ ᱡᱤᱱᱤᱥ ᱨᱮ ᱡᱚᱢ ᱫᱚ ᱟᱹᱰᱤ ᱜᱮ ᱢᱟᱱᱮ ᱜᱩᱱᱟᱹᱱ ᱜᱮᱭᱟ ᱾
ᱦᱮᱸ
ᱟᱵᱚ ᱫᱚᱵᱚᱱ ᱵᱟᱰᱟᱭᱟᱵᱚᱱ ᱱᱚᱣᱟ ᱨᱮ ᱠᱚ ᱵᱮᱵᱚᱦᱟᱨ ᱟᱨ ᱠᱟᱱᱟᱵᱚ ᱵᱟᱰᱟᱭ ᱠᱷᱟᱱ ᱢᱟ ᱟᱵᱚ ᱱᱚᱣᱟ ᱛᱮᱭᱟᱨ ᱠᱟᱛᱮᱫ ᱡᱩᱫᱤᱵᱚᱱ ᱚᱱᱠᱟᱵ ᱵᱮᱵᱥᱟ ᱵᱟᱱᱤᱡᱽᱡᱚ ᱟᱹᱠᱷᱨᱤᱧ ᱠᱚᱵᱚᱱ ᱵᱟᱰᱟᱭ ᱜᱮᱭᱟ ᱵᱷᱟᱜᱮ ᱧᱚᱜ ᱾ ᱛᱟᱦᱮ ᱠᱷᱟᱱ ᱟᱵᱚ ᱵᱚᱱ ᱚᱱᱟ ᱵᱚᱱ ᱨᱳᱡᱽᱜᱟᱨ ᱫᱟᱲᱮ ᱠᱮᱭᱟ ᱰᱷᱮᱨ ᱧᱚᱜ ᱴᱟᱠᱟ ᱯᱚᱭᱥᱟ ᱾ ᱦᱮᱸ ᱥᱮ ᱵᱟᱝ?
ᱮᱠᱫᱚᱢ ᱮᱠ ᱠᱟᱨᱚᱱ ᱛᱟ ᱡᱤᱵᱚᱱ ᱱᱚᱣᱟ ᱦᱩᱲᱩ ᱠᱚᱻ ᱧᱮᱞᱚᱜ ᱠᱟᱱᱟ ᱟᱹᱰᱤ ᱜᱟᱱ ᱜᱮ ᱾ ᱡᱮᱢᱚᱱ ᱵᱟᱠᱥᱟ ᱵᱳᱠ ᱠᱷᱚᱱ ᱱᱮᱛᱟᱨ ᱫᱚ ᱯᱨᱟᱭ ᱟᱹᱰᱤᱜᱟᱱ ᱦᱟᱱᱟ ᱫᱟᱷᱟᱣ ᱫᱚ ᱵᱟᱝᱠᱚ ᱪᱟᱥ ᱞᱮᱫ ᱛᱮ᱾ ᱟ ᱠᱚᱢ ᱧᱚᱜ ᱜᱮᱠᱚ ᱪᱟᱥᱞᱮᱫ ᱛᱮ ᱜᱚᱴᱟ ᱧᱚᱜ ᱜᱮ ᱟᱹᱰᱤ ᱜᱟᱱ ᱾ ᱫᱟᱢ ᱠᱚᱛᱮ ᱠᱚ ᱟᱠᱷᱨᱤᱧ ᱵᱟᱲᱟ ᱟᱠᱟᱫ ᱟᱹᱛᱩ ᱫᱤᱥᱚᱢ ᱠᱚᱨᱮᱱ ᱪᱟᱹᱥᱤ ᱠᱚ ᱟᱫᱚ ᱱᱚᱥᱚᱜ᱾ ᱚᱱᱟᱛᱮ ᱱᱟᱜ ᱟᱞᱮᱥᱮᱱ ᱫᱚ ᱱᱟᱜ ᱵᱮᱥᱤᱨ ᱵᱷᱟᱜᱽ ᱜᱮ ᱵᱟᱠᱥᱟ ᱵᱩᱜᱮ ᱠᱚ ᱪᱟᱥᱮᱜᱼᱟ ᱟᱫᱚ ᱾ ᱛᱟ ᱦᱟᱱᱟ ᱫᱷᱟᱣ ᱫᱚ ᱠᱚᱢ ᱠᱚ ᱪᱟᱥ ᱞᱮᱫ ᱛᱮ ᱵᱟᱝ ᱫᱚ ᱫᱟᱢ ᱠᱚ ᱡᱟᱥᱛᱤ ᱠᱟᱱᱟ ᱮᱭ ᱰᱷᱮᱨ ᱧᱚᱜ ᱪᱟᱥ ᱠᱚ ᱫᱷᱩᱨᱟᱹᱣ ᱠᱟᱱ ᱾ ᱫᱤᱠᱤᱭᱚᱜ ᱦᱮᱥᱮ ᱚᱲᱟᱜ ᱛᱟᱢ ᱫᱚ ᱚᱠᱟ ᱞᱮᱠᱟᱱᱟᱜ ᱵᱟᱝ ᱫᱚ ᱰᱷᱮᱹᱨᱚᱜ ᱠᱟᱱᱟ ᱥᱮ ᱠᱚᱢᱚᱜ ᱠᱟᱱᱟ ᱟᱨᱚ ᱱᱟᱜ ᱾
ᱟᱪᱪᱷᱟ ᱟᱪᱪᱷᱟ ᱦᱳᱭ ᱦᱳᱭ ᱦᱳᱭ
ᱛᱚ ᱜᱚᱝᱠᱮ ᱟᱯᱮ ᱥᱮᱫ ᱫᱚ ᱚᱠᱟ ᱞᱮᱠᱟ ᱵᱟᱠᱚ ᱪᱟᱥᱵᱟᱲᱟᱭ ᱜᱮᱭᱟ?
ᱟᱫᱚ ᱮᱢᱟᱱᱟᱜ ᱜᱮᱠᱚ ᱪᱟᱥ ᱫᱚᱠᱚ ᱪᱟᱥ ᱵᱟᱲᱟᱭ ᱜᱮᱭᱟ ᱾ ᱮ ᱟᱨ ᱡᱟᱹᱥᱛᱤ ᱫᱚ ᱱᱮᱛᱟᱨ ᱫᱚ ᱚᱱᱟ ᱯᱳᱲ ᱤᱭᱟᱹ ᱜᱮᱠᱚ ᱪᱟᱥᱟ ᱯᱳᱲ ᱦᱳ ᱡᱟᱦᱟᱸ ᱾ ᱪᱷᱟᱯᱟ ᱧᱚᱜ ᱧᱮᱞᱚᱜᱼᱟ ᱾